ᱡᱚᱦᱟᱨ ᱜᱮ᱾
ᱦᱮᱸ ᱡᱚᱦᱟᱨ ᱜᱮ
ᱚᱸ
ᱱᱟᱯᱟᱭ ᱜᱮᱭᱟᱢ ᱛᱚ
ᱦᱩᱸ ᱱᱟᱯᱟᱭ ᱜᱮ
ᱟᱪᱷᱟ ᱟᱞᱮ ᱦᱚᱸ ᱱᱟᱯᱟᱭ ᱜᱮ
ᱦᱮᱸ ᱛᱟᱦᱚᱞᱮ ᱟᱯᱮ ᱥᱮᱫ ᱫᱚ ᱪᱮᱠᱟ ᱵᱟᱯᱞᱟ ᱫᱚ ᱦᱩᱭ ᱵᱟᱲᱟᱣᱱᱟ ᱠᱟᱹᱴᱤᱡ ᱞᱟᱹᱭ ᱛᱟᱞᱟᱝ ᱢᱮ
ᱪᱟ ᱟᱞᱮ ᱥᱮᱫ ᱫᱚ ᱵᱟᱯᱞᱟ ᱫᱚ ᱯᱳᱭᱞᱳ ᱨᱮᱫᱚ ᱚᱱᱮ ᱧᱮᱞ ᱧᱮᱯᱮᱞ ᱦᱩᱭᱩᱜ ᱜᱮᱭᱟ᱾
ᱦᱚᱸ
ᱟᱨ ᱧᱮᱞ ᱧᱮᱯᱮᱞ ᱠᱟᱛᱮᱜ ᱠᱩᱥᱤ ᱠᱩᱥᱟᱹᱞ ᱦᱩᱭ ᱞᱮᱱᱠᱷᱟᱱ ᱫᱚ ᱟᱫᱚ ᱦᱚᱨᱚᱜ ᱪᱤᱱᱚᱜᱼᱟᱠᱚ ᱡᱚᱢ ᱧᱩᱜ ᱟᱠᱚ
ᱚ ᱵᱮᱜᱚᱨ ᱵᱮᱜᱚᱨ ᱵᱟᱞᱟ ᱞ ᱵᱟᱯᱞᱟ ᱞᱟᱦᱟ ᱨᱮᱜᱤ
ᱦᱳᱭ ᱵᱟᱯᱞᱟ ᱞᱟᱦᱟ ᱨᱮᱜᱮ ᱚᱱᱟ ᱠᱚᱫᱚ ᱦᱩᱭᱩᱜᱼᱟ ᱟᱨ ᱟᱯᱮ ᱥᱮᱫ ᱫᱚ ᱪᱮᱠᱟ ᱦᱩᱭᱩᱜ ᱜᱮᱭᱟ ᱚᱱᱟ
ᱚᱠᱟᱞᱮ ᱛᱚ ᱚᱲᱟᱜ ᱵᱟᱸᱫᱮ ᱫᱚ ᱵᱟᱝ ᱦᱩᱭᱩᱜᱼᱟ ᱦ ᱢᱟᱞᱟᱠᱫᱚᱢ ᱚᱱᱟᱣ ᱜᱮᱭᱟ
ᱦᱳᱭ ᱢᱟᱞᱟ ᱢᱩᱫᱚᱢ
ᱦᱮᱸ ᱟᱞᱮ ᱤᱭᱟᱹ ᱠᱚ ᱡ ᱨᱤᱫᱤᱭᱮᱱ ᱠᱷᱟᱡ ᱫᱚ ᱢᱟᱞᱟ ᱢᱩᱫᱚᱢ ᱦᱩᱭᱩᱜᱼᱟ ᱟᱫᱚ ᱟᱭᱢᱟ ᱦᱚᱲ ᱜᱮ ᱚᱱᱟ ᱢᱟᱞᱟ ᱢᱩᱫᱟᱹᱢ ᱫᱚ ᱵᱟᱠᱚ ᱠᱚᱨᱟᱣᱫᱟ ᱱᱟᱚᱞᱮ ᱵᱟᱮᱡ ᱤᱭᱟᱹ ᱞᱟᱹᱜᱤᱫ ᱚᱱᱟ ᱠᱷᱚᱨᱚᱪ ᱠᱚᱢ ᱞᱟᱹᱜᱤᱫ ᱪᱚ ᱪᱮᱫ ᱞᱟᱹᱜᱤᱫ ᱪᱚ
ᱟᱪᱷᱟ ᱟᱪᱷᱟ ᱚᱱᱟ ᱢᱟᱞᱟ ᱢᱩᱫᱩᱢ ᱜᱮ ᱡᱟᱹᱱᱤᱡ ᱟᱞᱮ ᱥᱮᱫ ᱫᱚ ᱚᱱᱟ ᱦᱚᱨᱚᱜ ᱠᱚ ᱞᱟᱹᱭᱟ
ᱚ ᱦᱮᱸ ᱦᱮᱸ ᱦᱚᱨᱚᱜ ᱢᱟᱱᱮ ᱡᱮ ᱚᱱᱟ ᱠᱚ ᱠᱚ ᱤᱭᱟᱹ ᱵᱚᱞᱮ ᱠᱚᱲᱟ ᱥᱮ ᱠᱩᱲᱤ ᱤᱱᱟᱹ ᱠᱚ ᱤᱭᱟᱹ ᱢᱟᱞᱟ ᱠᱚ ᱦᱚᱨᱚᱜ ᱮᱭᱟ ᱡᱟᱦᱟᱸ ᱦᱮᱸ ᱦᱮᱸ ᱚᱱᱟ ᱤᱭᱟᱹ ᱠᱚ ᱵᱚᱞᱮ ᱥᱩᱱᱩᱢ ᱠᱚ ᱚᱡᱚᱜ ᱮᱭᱟ ᱵᱟᱝ
ᱵᱟᱝᱜᱮ ᱚᱱᱟ ᱫᱚ ᱧᱮᱞ ᱧᱮᱯᱮᱞ ᱠᱩᱥᱤ ᱠᱩᱥᱟᱞ ᱦᱩᱭ ᱞᱮᱱ
ᱚ ᱟᱪᱪᱷᱟ ᱟᱪᱷᱟ ᱟᱞᱮ ᱫᱚ ᱟᱞᱮ ᱫᱚᱸ ᱠᱟᱹᱞ ᱢᱟᱲᱟᱝ ᱩᱫᱢ ᱦᱩᱭᱩᱜ ᱠᱟᱱ
ᱟᱪᱪᱷᱟ ᱟᱪᱪᱷᱟ ᱟᱞᱮᱥᱮᱫ ᱫᱚ ᱚᱱᱠᱟ ᱠᱩᱥᱤ ᱠᱩᱥᱤ ᱦᱩᱭ ᱞᱮᱱᱠᱷᱟᱱ ᱪᱤᱱᱦᱟᱹ ᱦᱚᱴᱚ ᱠᱟᱭᱟ ᱱᱩᱭ ᱫᱚ ᱟᱞᱮ ᱞᱮ ᱤᱫᱤᱭᱮᱭᱟ ᱵᱚᱞᱮ ᱚᱱᱠᱟ ᱢᱤᱫᱴᱮᱱ ᱛᱟᱯᱚᱨᱮ ᱚᱱᱟ ᱡᱚᱢ ᱧᱩ ᱦᱚᱪᱚ ᱠᱚᱣᱟ ᱠᱚ ᱩᱱᱠᱩ ᱢᱟᱱᱮ ᱫᱟᱠᱟ ᱠᱚ ᱡᱟᱦᱟᱸᱭ ᱠᱚᱠᱚ ᱪᱟᱞᱟᱣ ᱠᱚᱜᱼᱟ ᱧᱮᱧᱮᱞ ᱩᱱᱠᱩ ᱚᱲᱟᱜ ᱡᱚᱢ ᱧᱩᱭᱟ ᱫᱟᱠᱟ ᱟᱨ ᱚᱸᱰᱮᱨᱮᱱ ᱡᱟᱦᱟᱸᱭ ᱢᱟᱱᱮ ᱡᱟᱦᱟᱸ ᱟᱛᱩ ᱨᱮ ᱧᱮᱞ ᱠᱚ ᱪᱟᱞᱟᱜᱼᱟ ᱚᱱᱟ ᱟᱛᱩ ᱨᱮ ᱢᱟ ᱢᱟᱹᱡᱷᱤ ᱵᱟᱵᱟ ᱠᱚ ᱞᱟᱹᱭ ᱦᱚᱴᱚᱭᱟ ᱡᱮ ᱱᱩᱭ ᱠᱩᱲᱤ ᱫᱚᱞᱮ ᱵᱟᱯᱞᱟᱭᱭᱟ ᱵᱚᱞᱮ ᱠᱟᱠᱟ ᱠᱩᱥᱤ ᱠᱟᱫᱮ ᱛᱟᱯᱮᱭᱟᱞᱮ ᱵᱚᱞᱮ ᱚᱱᱠᱟ
ᱚ
ᱛᱟᱯᱚᱨᱮ ᱟᱫᱚ ᱢᱟᱺᱡᱷᱤ ᱵᱟᱵᱟ ᱫᱚ ᱚᱱᱟ ᱡᱟᱦᱟᱸ ᱟᱛᱩ ᱨᱮᱱ ᱦᱚᱲ ᱠᱚ ᱞᱟᱹᱭ ᱟᱭᱟ ᱚᱱᱟ ᱠᱟᱛᱷᱟ ᱩᱱᱠᱩ ᱟᱛᱩ ᱨᱮᱱ ᱢᱟᱡᱷᱤ ᱥᱭ ᱜᱟᱞ ᱢᱟᱨᱟᱣᱟ
ᱚ ᱟᱪᱪᱷᱟ ᱟᱪᱪᱷᱟ
ᱛᱟᱯᱚᱨᱮ ᱜᱟᱞᱢᱟᱨᱟᱣ ᱠᱟᱛᱮᱜ ᱵᱟᱯᱞᱟ ᱫᱤᱱ ᱠᱚ ᱜᱚᱴᱟᱭᱟᱠᱚ ᱟᱫᱚ
ᱦᱩᱸ ᱦᱮᱸ ᱱᱯ ᱫᱟᱨ ᱫᱚ ᱟᱭ ᱟᱫᱚ ᱚᱱᱠᱟ ᱫᱚ ᱵᱟᱝ ᱦᱩᱭᱩᱜᱼᱟ ᱡᱮ ᱱᱩᱠᱩ ᱵᱚᱞᱮ ᱤᱭᱟᱹ ᱠᱚ ᱞᱟᱹᱭᱭᱟ ᱵᱚᱞᱮ ᱡᱟᱦᱟᱸᱭ ᱠᱚ ᱠᱷᱩᱥᱤ ᱠᱟᱱᱟ ᱵᱚᱞᱮ ᱠᱚᱲᱟ ᱛᱮᱜ ᱨᱮᱱ ᱫᱚ ᱵᱟᱠᱩ ᱞᱮᱭᱞᱮᱜ-ᱟ ᱛᱚ ᱩᱱᱠᱩ ᱟᱠ ᱢᱩᱫ ᱨᱮ ᱨᱟᱭᱵᱟᱨ ᱵᱩᱲᱦᱤᱭᱮ ᱥᱮ ᱨᱟᱭᱵᱟᱨ ᱦᱟᱬᱟᱢ ᱩᱱᱠᱤᱱ ᱮ ᱡᱚᱛ ᱠᱤᱱ ᱞᱟᱹᱭᱟ ᱡᱮ ᱦᱮᱸ ᱠᱩᱥᱤᱤᱭᱱᱟ ᱥᱮ ᱵᱟᱠᱚ ᱠᱩᱥᱤᱭᱮᱱᱟ ᱥᱮ ᱚᱱᱠᱟ ᱱᱚᱝᱠᱟ ᱩᱱᱠᱤᱱ ᱩᱱ ᱢᱚᱫᱽᱫᱷᱮ ᱨᱮᱜᱮ ᱵᱚᱞᱮ ᱠᱟᱛᱷᱟ ᱪᱟᱞᱟᱜᱼᱟ ᱟᱫᱚ ᱚᱸᱰᱮ ᱫᱚ ᱚᱸᱰᱮ ᱤᱭᱟᱹ ᱪᱤᱞᱤ ᱦᱟᱲᱟᱢ ᱞᱟᱹᱭᱮᱫᱟ ᱦᱟᱸᱜ ᱩᱱᱠᱩ ᱫᱚ ᱢᱟᱺᱡᱷᱤ ᱦᱟᱲᱟᱢ ᱢᱟᱺᱡᱷᱤ ᱦᱟᱲᱟᱢ ᱫᱚ ᱤᱭᱟᱹ ᱵᱟᱠᱚ ᱞᱟᱹᱭᱟ ᱚᱠᱚᱭᱴᱟᱜ ᱦᱚᱸ ᱡᱚᱠᱷᱚᱱ ᱠᱚ ᱨᱟᱹᱡᱤᱼᱟ ᱛᱚᱠᱷᱚᱱ ᱠᱚ ᱞᱟᱹᱭᱟ ᱟᱨᱠᱤ ᱵᱚᱞᱮ ᱩᱱᱠᱩ ᱜᱮ ᱞᱟᱹᱭ ᱦᱩᱭᱩᱜ ᱛᱟᱠᱚᱣᱟ ᱩᱱᱠᱩ ᱵᱚᱞᱮ ᱠᱚᱲᱟ ᱥᱮᱫ ᱨᱮᱱ ᱚᱱᱠᱟ ᱫᱚ ᱵᱚᱞᱮ ᱤᱭᱟᱹ ᱵᱟᱹᱱᱩᱜ ᱠᱟᱫᱟ
ᱟᱪᱪᱷᱟ ᱟᱪᱪᱷᱟ
ᱦᱚᱭᱛᱳ
ᱚ ᱟᱪᱪᱷᱟ
ᱢᱟᱱᱮ ᱧᱮᱞ ᱱᱤᱯᱮᱞ ᱦᱚᱨᱚᱜ ᱪᱤᱱ ᱡᱷᱚᱛᱚ ᱦᱩᱭ ᱯᱚᱨᱮ ᱢᱟᱱᱮ ᱵᱟᱯᱞᱟ ᱫᱤᱱ ᱜᱚᱴᱟ ᱯᱚᱨᱮ ᱟᱫᱚ ᱵᱟᱯᱞᱟ ᱦᱩᱭᱩᱜ ᱜᱮᱭᱟ ᱥᱮ ᱟ ᱵᱟᱯᱞᱟ ᱨᱮᱱᱟᱜ ᱛᱩᱨᱡᱳ ᱦᱩᱭᱱᱟ ᱛᱟᱯᱚᱨᱮ ᱟᱫᱚ ᱮ ᱠᱩᱲᱤ ᱜᱤᱫᱽᱨᱟᱹ ᱥᱩᱱᱩᱢ ᱥᱟᱥᱟᱝ ᱠᱚᱠᱚ ᱚᱡᱚᱭᱮ ᱜᱮᱭᱟ ᱯᱳᱭᱞᱳ ᱨᱮᱫᱚ
ᱯᱨᱚᱛᱷᱚᱢ ᱫᱤᱱ ᱦᱟᱸ
ᱦᱳᱭ ᱦᱳᱭ
ᱦᱮᱸ ᱚᱱᱟ ᱠᱚ ᱢᱮᱛᱟᱜ ᱠᱟᱱᱟ ᱥᱩ ᱥᱩᱢᱩ ᱠᱚ ᱢᱮᱛᱟᱜ ᱠᱟᱱᱟ ᱚᱱᱟ ᱫᱤᱱ ᱫᱚ
ᱦᱳᱭ ᱥᱩᱱᱩᱢ ᱥᱩᱱᱩᱢ ᱥᱟᱥᱟᱝ ᱚᱡᱚᱜ ᱦᱤᱞᱳᱜ ᱫᱚ ᱟᱨ ᱮᱱᱦᱤᱞᱳᱜ ᱫᱚ ᱩᱱᱤ ᱠᱩᱲᱤ ᱜᱤᱫᱨᱟᱹ ᱫᱚ ᱩᱯᱟᱹᱥ ᱛᱮᱜᱮ ᱛᱟᱦᱮᱱ ᱞᱟᱜᱟᱣ ᱟᱭᱟ
ᱟᱪᱪᱷᱟ
ᱟᱨ ᱟᱯᱮ ᱥᱮᱫ ᱫᱚ
ᱦᱮᱸ ᱦᱩᱭᱩᱜᱼᱟ ᱟᱥᱮ ᱩᱯᱟᱹᱥ ᱠᱚ ᱛᱟᱦᱮᱱᱟ ᱟᱫᱚ ᱤᱧ ᱫᱚ ᱩᱱᱟᱹᱜ ᱠᱟᱛᱷᱟ ᱠᱷᱚᱡ ᱫᱚ ᱵᱟᱹᱧ ᱤᱭᱟᱹ ᱠᱟᱫᱟ ᱚᱵᱡᱟᱨᱵᱷ ᱠᱟᱫᱟ ᱦᱩᱭᱩᱜᱼᱟ ᱯᱟᱥᱮᱡ ᱚᱱᱠᱟᱜᱮ
ᱟᱪᱪᱷᱟ ᱟᱨ ᱥᱩᱱᱩᱢ ᱥᱟᱥᱟᱝ ᱢᱟᱱᱮ ᱡᱚᱠᱷᱚᱱ ᱠᱩᱲᱤ ᱜᱤᱫᱽᱨᱟᱹ ᱥᱩᱱᱩᱢ ᱥᱟᱥᱟᱝ ᱠᱚ ᱚᱡᱚᱜ ᱜᱮᱭᱟ ᱠᱚ ᱛᱚᱠᱷᱚᱱ ᱫᱚ ᱢᱟᱱᱮ ᱯᱟᱹᱴᱭᱟ. ᱨᱮᱠᱚ ᱫᱩᱲᱩᱵ ᱠᱚᱣᱟ ᱥᱮ ᱥᱮ ᱮᱢᱤ ᱢᱟ ᱫᱩᱨ ᱠᱚᱨᱮ ᱜᱮ ᱟᱪᱪᱷᱟ ᱟᱪᱪᱷᱟ ᱟᱪᱪᱷᱟ ᱚᱱᱟ ᱯᱟᱹᱴᱭᱟᱹ ᱫᱚ ᱪᱮᱫ ᱨᱮᱱᱟᱜ ᱛᱟᱦᱮᱱ ᱜᱮᱭᱟ ᱠᱤᱛᱟᱹ ᱨᱮᱱᱟᱜ
ᱦᱚ ᱠᱤᱛᱟᱹ ᱫᱚ ᱪᱮᱫ
ᱢᱤᱫ ᱠᱤᱛᱟᱹ ᱵᱚᱞᱛᱮ ᱚᱱᱟ ᱫᱚ ᱚᱱᱟ ᱫᱚ ᱩᱱᱟᱹᱜ ᱵᱚᱲᱚ ᱫᱚ ᱵᱟᱝᱠᱚ ᱯᱟᱹᱴᱭᱟᱹᱭ ᱜᱮᱭᱟ ᱚᱱᱟ ᱫᱚ ᱪᱷᱳᱴᱳ ᱪᱷᱳᱴᱳ ᱠᱚ ᱯᱟᱹᱴᱤᱭᱟᱭ ᱜᱮᱭᱟ
ᱠᱟᱹᱴᱤᱡ ᱠᱚ ᱜᱮ ᱛᱚ ᱛᱟᱦᱮᱱᱟ
ᱟᱪᱪᱷᱟ ᱟᱪᱪᱷᱟ ᱟᱨ ᱚᱱᱟ ᱞᱟᱛᱟᱨ ᱨᱮ ᱟᱞᱮᱥᱮᱫ ᱫᱚ ᱤᱭᱟᱹ ᱠᱚ ᱮᱢᱟᱜᱼᱟ ᱪᱤᱨᱩ ᱠᱚ ᱮᱢᱟᱜ ᱜᱮᱭᱟ
ᱪᱤᱨᱩ ᱪᱤᱨᱩ ᱟ ᱦᱮᱸ ᱦᱮᱸ ᱵᱩᱡᱷᱟᱹᱣ ᱠᱮᱫᱟᱹᱧ ᱵᱩᱡᱷᱟᱹᱣ
ᱦᱳᱭ ᱚᱱᱟ ᱪᱤᱨᱩ ᱠᱚ ᱮᱢᱟᱜ ᱜᱮᱭᱟ ᱞᱟᱛᱟᱨ ᱨᱮ ᱚᱱᱟ ᱯᱟᱹᱴᱭᱟᱹ ᱞᱟᱛᱟᱨ ᱨᱮ
ᱵᱟᱯᱞᱟ ᱤᱭᱟᱹ ᱚᱱᱟ ᱥᱩᱱᱩᱢ ᱥᱟᱥᱟᱝ ᱫᱤᱱ ᱫᱚ ᱚᱠᱚᱭ ᱚᱲᱟᱜ ᱦᱚᱸ ᱵᱟᱹᱧ ᱪᱟᱞᱟᱣ ᱟᱠᱟᱱᱟ ᱡᱮ ᱡᱟᱦᱟᱸᱭ ᱵᱟᱯᱞᱟ ᱥᱚᱢᱚᱭ ᱫᱚ ᱵᱟᱸᱧ ᱧᱮᱞ ᱟᱠᱟᱫᱟ ᱫᱚ ᱟᱫᱚ
ᱤᱭᱟᱹ ᱚᱱᱟ ᱵᱟᱯᱞᱟ ᱨᱮ ᱢᱟᱱᱮ ᱡᱟᱦᱟᱸᱭ ᱥᱩᱱᱩᱢ ᱥᱟᱥᱟᱝ ᱠᱚ ᱚᱡᱚᱜ ᱜᱮᱭᱟ
ᱚ ᱦ
ᱩᱱᱤ ᱥᱟᱶᱛᱮ ᱟᱡ ᱨᱮᱱ ᱟᱭᱳ ᱵᱟᱵᱟ ᱟᱡ ᱦᱚᱯᱚᱱ ᱵᱟ ᱩᱱᱠᱩ ᱡᱷᱚᱛᱚ ᱠᱚ ᱚᱡᱚᱜ ᱠᱚ ᱜᱮᱭᱟ ᱦᱮᱸ ᱟᱞᱮ ᱥᱮᱫ ᱫᱚ ᱟᱨ ᱚᱱᱟ ᱥᱩᱱᱩᱢ ᱥᱟᱥᱟᱝ ᱡᱟᱦᱟᱸ ᱠᱚ ᱚᱡᱚᱜ ᱠᱚᱣᱟ ᱚᱱᱟ ᱨᱤᱫ ᱞᱟᱹᱜᱤᱫ ᱛᱮ ᱵᱟᱨᱭᱟ ᱠᱤᱱ ᱛᱟᱦᱮᱱᱟ ᱜᱤᱫᱽᱨᱟᱹ ᱡᱟᱦᱟᱸᱭ ᱫᱚ
ᱚ ᱦᱮᱸ ᱦᱮᱸ ᱦᱮᱸᱤᱠ ᱛᱮ
ᱛᱮᱛ ᱨᱮ
ᱛᱷᱟᱹᱛ ᱛᱤᱨᱤ ᱟᱪᱪᱷᱟ
ᱛᱮᱛ ᱛᱤᱨᱤ
ᱟᱪᱪᱷᱟ
ᱦ
ᱟᱯᱮ ᱥᱮᱫ ᱫᱚ ᱚᱠᱟ ᱞᱮᱠᱟ ᱦᱩᱭᱩᱜ ᱜᱮᱭᱟ?
ᱦᱮ ᱵᱟᱥᱮᱧ ᱢᱮᱛᱟᱜ ᱟᱞᱮ ᱠᱚ ᱢᱮᱭ ᱫᱚ ᱵᱟᱧ ᱵᱟᱲᱟᱭ ᱠᱟᱱᱟ ᱟᱫᱚ ᱚᱱᱟᱜᱮ
ᱤᱱ ᱜᱤᱫᱽᱨᱟᱹ ᱠᱤᱱ ᱛᱟᱦᱮᱱ
ᱦᱮᱸ ᱯᱮᱦᱟᱱ ᱜᱮ ᱛᱟᱦᱮᱱ ᱜᱮᱭᱟ ᱠᱱᱤ ᱦᱮᱸ ᱟᱫᱚ ᱩᱱᱠᱩ ᱜᱤᱫᱽᱨᱟᱹ ᱛᱟᱛᱷᱮ ᱛᱟᱛᱷᱮ ᱢᱮᱛᱟ ᱠᱚᱣᱟ ᱟᱫᱚ ᱟᱢ ᱴᱷᱮᱱ ᱤᱧ ᱪᱮᱫ ᱠᱮᱫᱟ ᱟᱨᱠᱤ ᱦᱮᱸ ᱟᱫᱚ ᱦᱮᱸ ᱦᱮᱸ ᱦᱮᱸ ᱟᱭᱢᱟ ᱜᱮᱧ ᱪᱮᱫ ᱮᱫᱟ
ᱛᱟᱯᱚᱨᱮ ᱩᱱᱠᱤᱱ ᱫᱚ ᱡᱷᱚᱛᱚ ᱥᱩᱱᱩᱢ ᱥᱟᱥᱟᱝ ᱠᱤᱱ ᱚᱡᱚᱜ ᱟᱠᱚᱣᱟ ᱨᱚᱜ ᱱᱟᱹᱠᱤᱡ ᱠᱚ ᱜᱮᱭᱟᱠᱤᱱ ᱛᱟᱯᱚᱨᱮ ᱟᱫᱚ ᱤᱱᱟᱹ ᱫᱤᱱ ᱫᱚ ᱚᱱᱠᱟ ᱵᱟᱲᱟ ᱛᱮᱜᱮ ᱪᱟᱵᱟᱜ-ᱟ᱾
ᱚ ᱦᱮᱸ ᱟᱫᱚ ᱩᱱᱠᱩ ᱯᱟᱹᱦᱤᱞ ᱮᱸ ᱯᱟᱹᱦᱤᱞ ᱫᱚ ᱟᱠᱚᱣᱟᱜ ᱵᱚᱝᱥᱚ ᱠᱚ ᱤᱭᱟᱹ ᱟᱠᱚᱣᱟ ᱦᱮᱥᱮ ᱵᱟᱝ ᱟᱛᱳ ᱨᱮᱱ ᱡᱟᱦᱟᱸᱭ ᱡᱚᱛᱚᱞᱮ ᱜᱚᱵᱟᱵᱟ
ᱡᱚᱛᱚ ᱟᱛᱳ ᱨᱮᱱ ᱡᱚᱛᱚ ᱦᱚᱲ ᱫᱚ ᱵᱟᱝᱠᱚ ᱪᱮᱫ ᱠᱚᱜᱮᱭᱟ ᱢᱟᱱᱮ ᱥᱩᱫᱷᱩ ᱜᱚᱜᱚ ᱵᱟᱵᱟ ᱠᱚ ᱡᱟᱦᱟᱸᱭ ᱠᱚ ᱜᱚᱜᱚ ᱵᱟᱵᱟ ᱥᱟᱹᱜᱟᱹᱭ ᱠᱚ ᱦᱩᱭᱩᱜ-ᱟ ᱡᱮᱢᱚᱱ ᱦᱚᱯᱚᱱ ᱵᱟ᱾
ᱚ ᱦᱮᱸ ᱟᱛᱳ ᱨᱮᱱ ᱥᱟᱱᱟᱢ ᱚᱱᱟ ᱜᱮ ᱠᱟᱛᱮᱧ ᱢᱮᱱ ᱦᱚᱪᱚᱭᱟᱧ ᱫᱚ ᱟᱛᱩ ᱜᱚᱜᱚ ᱵᱟᱵᱟ ᱟᱛᱳ ᱨᱮᱱ ᱥᱟᱱᱟᱢ ᱛᱟᱭᱛᱚ
ᱟᱪᱪᱷᱟ ᱛᱟᱯᱚᱨᱮ ᱩᱱᱤ ᱫᱚ ᱢᱟᱱᱮ ᱥᱟᱹᱛ ᱠᱮᱫᱮᱭᱟᱠᱚ ᱢᱟᱱᱮ ᱥᱩᱱᱩᱢ ᱥᱟᱥᱟᱝ ᱠᱚ ᱚᱡᱚᱜ ᱮᱭᱟ ᱪᱤᱨᱩᱱ ᱮᱭᱟ ᱠᱚ ᱚᱱᱠᱟ ᱠᱟᱛᱮ ᱠᱚ ᱥᱟᱹᱛᱮᱭᱟᱠᱚ
ᱦᱩᱸ ᱮᱸ
ᱛᱟᱯᱚᱨᱮ ᱛᱟᱯᱚᱨᱮ ᱧᱤᱫᱟᱹ ᱦᱤᱡᱩᱜ ᱟᱠᱚ ᱢᱟᱱᱮ ᱡᱟᱶᱟᱭᱠᱚ ᱠᱷᱢ
ᱦᱮᱸ ᱵᱟᱹᱨᱤᱭᱟᱹ ᱛᱚᱜ
ᱦᱚᱭ ᱢᱟᱱᱮ ᱵᱟᱹᱨᱭᱟᱹᱛ ᱠᱚᱠᱚ ᱦᱤᱡᱩᱜ ᱟᱠᱚ
ᱦᱮ
ᱛᱟᱯᱚᱨᱮ ᱦᱤᱡᱩᱜ ᱟᱠᱚ ᱟᱨ ᱮᱱ ᱦᱤᱞᱳᱜ ᱜᱮ ᱢᱟᱱᱮ ᱤᱱᱟᱹ ᱡᱮᱫᱤᱱ ᱠᱚ ᱦᱤᱡᱩᱜ-ᱟ ᱚᱱᱟ ᱫᱚ ᱪᱷᱟᱢᱰᱟ ᱠᱚ ᱞᱟᱹᱭᱟ ᱡᱟᱦᱟᱸ ᱫᱚ
ᱦᱩᱸ ᱪᱷᱟᱢ ᱰᱟ
ᱦᱳᱭ ᱟᱨ ᱟᱯᱮ ᱥᱮᱫ ᱫᱚ
ᱥᱟᱢᱰᱟᱣ ᱚᱱᱟᱱᱟ ᱫᱚ ᱵᱟᱧ ᱟᱡᱚᱢ ᱵᱟᱲᱟ ᱠᱚᱫᱟ ᱱᱤᱭᱮ ᱥᱚᱵᱫᱚ ᱫᱚ ᱟᱨ ᱵᱟᱹᱲ ᱵᱟᱹᱨᱭᱟᱹᱛᱚᱜ ᱠᱚ ᱢᱮᱱᱟᱣᱟ ᱟᱨ ᱚᱱᱟ ᱫᱤᱱ ᱫᱚ
ᱟᱪᱪᱷᱟ ᱢᱟᱱᱮ ᱚᱱᱟ ᱚᱱᱟ ᱫᱤᱱ ᱫᱚ ᱡᱮᱦᱮ ᱛᱚᱜ ᱠᱚ ᱞᱟᱹᱭᱟ ᱠᱤᱱᱛᱩ ᱚᱱᱟ ᱫᱚ ᱚᱱᱟ ᱮᱱᱦᱤᱞᱚᱜ ᱫᱚ ᱡᱚᱠᱷᱚᱱ ᱜᱚᱰᱮᱛ ᱵᱟᱠᱷᱟᱱ ᱡᱟᱦᱟᱭ ᱜᱮ ᱩᱱᱤ ᱡᱟᱦᱟᱸᱭ ᱨᱤᱱ ᱠᱩᱲᱤ ᱜᱤᱫᱽᱟᱹ ᱠᱚ ᱡᱟᱶᱟᱭ ᱠᱟᱱᱟ ᱩᱱᱤ ᱡᱚᱠᱷᱚᱱ ᱡᱟᱦᱟᱸᱭ ᱟ ᱟᱹᱛᱩ ᱦᱚᱲᱮ ᱵᱷᱟᱨ ᱟᱠᱚᱣᱟ ᱡᱮ ᱱᱚᱣᱟ ᱤᱭᱟᱹ ᱜᱤᱨᱟᱹ ᱮᱢ ᱦᱚᱴᱚ ᱠᱟᱜ ᱯᱮ ᱚᱲᱟᱜ ᱨᱮ
ᱦᱮᱸ
ᱦᱟᱱᱤ ᱱᱤᱭᱟᱹ ᱚᱲᱟᱜ ᱨᱮ ᱞᱟᱹᱭ ᱦᱚᱴᱚ ᱟᱠᱚ ᱢᱮ ᱱᱩᱠᱩ ᱱᱩᱠᱩ ᱚᱱᱠᱟᱭ ᱞᱟᱹᱭᱟ ᱛᱚ ᱟᱫᱚ ᱩᱱ ᱥᱚᱢᱟᱭᱮ ᱞᱟᱹᱭᱟᱭᱟ ᱡᱮ ᱞᱟᱹᱭ ᱟᱠᱚ ᱢᱮ ᱡᱮ ᱛᱤᱦᱤᱧ ᱫᱚ ᱪᱷᱟᱢᱰᱟ ᱠᱟᱱᱟ ᱜᱟᱯᱟ ᱵᱷᱚᱡᱽ ᱠᱟᱱᱟ ᱵᱚᱞᱮ ᱚᱱᱠᱟ ᱡᱟᱦᱟᱱᱟᱜ ᱟᱫᱚ ᱤᱱᱟᱹ ᱫᱤᱱ ᱫᱚ ᱚᱱᱟ ᱥᱤᱸᱱᱫᱩᱨ ᱫᱟᱱ ᱫᱤᱱ ᱫᱚ ᱪᱷᱟᱢᱰᱟ ᱠᱚ ᱞᱟᱹᱭᱟᱠᱚ
ᱦᱮᱸ ᱦᱮᱸ
ᱟᱨ ᱚᱱᱮ ᱡᱟᱦᱟᱸᱧ ᱞᱟᱹᱭ ᱠᱮᱫ ᱵᱟᱹᱨᱭᱟᱹᱛ ᱠᱚ ᱦᱤᱡᱩᱜ ᱟᱠᱚ ᱛᱟᱯᱚᱨᱮ᱾ ᱥᱤᱸᱫᱽᱨᱟᱹ ᱫᱟᱱ ᱫᱚ ᱵᱟᱯᱞᱟ ᱢᱟᱱᱮ ᱱᱚᱸᱰᱮ ᱠᱩᱲᱤ ᱜᱤᱫᱽᱟᱹ ᱚᱲᱟᱜ ᱨᱮᱜᱮ ᱦᱩᱭᱩᱜ ᱜᱮᱭᱟ ᱟᱞᱮ ᱥᱮᱫ ᱫᱚ ᱟᱨ᱾
ᱦᱮᱸ ᱟᱞᱮ ᱥᱮᱫ ᱦᱚ ᱚᱱᱠᱟᱜ ᱜᱮ ᱟᱫᱚ᱾ ᱟᱯᱮ ᱥᱮᱢᱟ ᱡᱚᱹᱥᱛᱤ ᱥᱚᱢᱚᱭ ᱜᱮ ᱫᱤᱱ ᱫᱤᱱᱮᱨ ᱵᱮᱞᱟ ᱦᱩᱭᱩᱜ ᱟ ᱥᱮ ᱵᱟᱝ᱾ ᱛᱤᱱ ᱢᱟᱨᱥᱟᱞ ᱥᱤᱧ ᱢᱟᱨᱥᱟᱞ
ᱵᱟᱝᱜᱮ ᱵᱟᱝᱜᱮ ᱵᱷᱚᱨ ᱛᱮ ᱦᱩᱭᱩᱜ ᱜᱮᱭᱟ ᱥᱤᱱᱫᱨᱟᱹ ᱫᱟᱱ
ᱡᱟᱦᱟᱸ ᱯᱷᱚᱞᱮ ᱡᱟᱦᱟᱸ ᱯᱷᱚᱱ ᱠᱚᱨᱮ ᱥᱚᱴ ᱵᱷᱤᱰᱭᱚ ᱠᱚᱨᱮ ᱧᱮᱞ ᱵᱟᱲᱟ ᱦᱩᱭ ᱟᱠᱟᱱᱟ ᱛᱚ ᱫᱤᱵ ᱵᱞᱟ ᱚᱱᱠᱟ ᱵᱮ ᱥᱤᱱᱢᱟ ᱥᱮᱞᱟ ᱫᱚ ᱚᱱᱟ ᱜᱮ ᱟᱞᱮᱥᱮᱫ ᱢᱟ ᱚᱱᱠᱟ ᱟᱞᱮᱥᱮᱫ ᱢᱟ ᱧᱤᱫᱟᱹ ᱜᱮ ᱦᱩᱭᱩᱜ-ᱟ
ᱟᱯᱮ ᱥᱮᱱ ᱫᱚ ᱧᱤᱫᱟᱹ ᱦᱩᱭᱩᱜ-ᱟ
ᱚ ᱦᱮᱸ ᱴᱟᱭᱤᱢ ᱤᱭᱟᱹ ᱵᱮᱯᱟᱨ ᱛᱮ ᱵᱚᱞ ᱠᱩ ᱵᱚᱞᱮ ᱵᱮᱨᱤ ᱫᱱᱟ ᱤᱭᱟᱹ ᱫᱚ ᱵᱚᱞᱮ ᱱᱤᱭ ᱵᱟᱝ ᱡᱮ ᱤᱞᱭᱟᱹ
ᱦᱚᱭᱛᱚ ᱵᱟᱠᱷᱟᱱ ᱟᱞᱮᱥᱮᱫ ᱫᱚ ᱴᱟᱭᱤᱢ ᱢᱮᱱᱟᱜ ᱟᱠᱟᱜ-ᱟ ᱢᱟᱱᱮ ᱵᱮᱲᱟ ᱟᱹᱣᱨᱤ ᱨᱟᱠᱟᱵ ᱨᱮ ᱢᱤᱫᱴᱮᱱ ᱠᱩᱲᱤ ᱜᱤᱫᱽᱟᱹᱟᱱᱮ ᱥᱤᱸᱫᱩᱨ ᱟᱭ ᱦᱩᱭᱩᱜ-ᱟ
ᱟᱪ ᱪᱷᱟ ᱟᱞᱮ ᱫᱚᱞᱮ ᱴᱟᱭᱤᱢ ᱜᱮ
ᱟᱪ ᱪᱷᱟ ᱟᱪ ᱪᱷᱟ ᱡᱚᱛᱚ ᱦᱚᱲ ᱥᱮᱫ ᱫᱚ‌ ᱥᱚᱢᱟᱱ
ᱦᱮᱸ ᱦᱮᱸ ᱦᱮᱸ ᱦᱮᱸ ᱟᱯᱮ ᱜᱮ ᱵᱷᱟᱹᱜᱮ ᱠᱟᱹᱢᱤ ᱯᱮ ᱥᱚᱢᱛᱟ ᱫᱚ ᱥᱛᱟ ᱵᱟ ᱵᱚᱱ ᱛ ᱨᱮᱜᱮ ᱟᱨ ᱟᱞᱮ ᱫᱚ ᱡᱟᱦᱟᱸ ᱚᱱᱟ᱾ ᱦᱩᱭ ᱨᱮᱱᱟᱜᱮ ᱩᱯᱟᱹᱥ ᱠᱚ ᱛᱟᱦᱮᱱᱟ ᱥᱮ ᱵᱟᱝ ᱡᱟᱦᱟᱸᱭ ᱤᱭᱟᱹ ᱠᱚ ᱚᱲᱟᱜ ᱨᱤᱱ ᱦᱚᱲ᱾ ᱟᱞ ᱠᱚ ᱚᱱᱟ ᱦᱤᱥᱟᱹᱵ ᱛᱮ ᱠᱚᱥᱴᱚ ᱵᱟᱝ ᱦᱩᱭᱩᱜ ᱛᱟᱠᱚᱣᱟ ᱡᱟᱛᱮ ᱤᱭᱟᱹ ᱦᱩᱭᱩᱜ ᱠᱟᱱᱟ ᱥᱤᱱᱫᱩᱨ ᱫᱟᱱ ᱦᱩᱭᱩᱜ ᱠᱟᱱᱟ᱾ ᱠᱤᱱᱛᱩ ᱟᱞᱮ ᱥᱮᱫ ᱫᱚ ᱚᱠᱟ ᱫᱚᱥ ᱮᱜᱟᱨᱚᱴᱟ ᱥᱮ ᱵᱟᱨᱚᱴᱟ ᱦᱚᱸ ᱪᱟᱞᱟᱣ ᱫᱟᱲᱮᱭᱟᱜᱼᱟ ᱥᱤᱸᱫᱟᱹᱨ ᱫᱟᱱ ᱟᱫᱚ ᱱᱩᱠᱩᱜ ᱜᱮ ᱵᱚᱞᱮ᱾ ᱡᱟᱦᱟᱸᱭ ᱤᱭᱟᱹ ᱨᱮ ᱩᱱᱩᱠᱩ ᱠᱚ ᱵᱷᱟᱜᱤ ᱠᱚ ᱤᱭᱟᱹᱜᱼᱟ ᱠᱚᱥᱴᱚᱜᱼᱟ ᱩᱱ ᱜᱷᱟᱹᱲᱤᱡ ᱚᱵᱟᱨᱮ ᱨᱮᱸᱜᱮᱫ ᱨᱮᱸᱜᱮᱡ ᱮᱢ ᱜᱮᱛᱟ ᱠᱚᱣᱟ ᱟᱫᱚ ᱦᱮᱸ ᱤᱭᱟᱹ ᱵᱚᱞᱮ ᱩᱱᱠᱤᱱ ᱤᱭᱟᱹ ᱡᱟᱦᱟᱸᱭ ᱡᱟᱦᱟᱸᱭᱟᱜ ᱵᱟᱯᱞᱟ ᱦᱩᱭᱩᱜ ᱠᱟᱱᱟ ᱩᱱᱠᱤᱱ ᱦᱚᱸᱠᱤᱱ ᱩᱯᱟᱹᱥᱟ ᱥᱮ ᱵᱟᱠᱤᱱ ᱩᱯᱟᱹᱥᱟ ᱚᱱᱟ ᱫᱤᱱ
ᱩᱱᱠᱤᱱ ᱦᱚᱸᱠᱤᱱ ᱩᱯᱟᱹᱥ ᱜᱮᱭᱟ ᱟᱞᱮᱥᱮᱫ
ᱚ ᱟᱪᱪᱷᱟ ᱤᱧᱦᱚᱸ ᱵᱟᱹᱧ ᱵᱟᱲᱟᱭᱟ ᱠᱩᱞᱤᱭᱮᱫ ᱢᱮᱭᱟᱹᱧ ᱤᱧᱦᱚᱸ ᱵᱟᱹᱧ ᱵᱟᱲᱟᱭᱟ
ᱟᱪᱪᱷᱟ ᱟᱪᱪᱷᱟ ᱦᱳᱭᱛᱚ ᱩᱱᱠᱤᱱ ᱦᱚᱸᱠᱤᱱ ᱩᱯᱟᱹᱥ ᱜᱮᱭᱟ ᱠᱤᱱ
ᱟᱨ ᱪᱮᱫ ᱠᱚ ᱞᱟᱹᱭᱟ ᱠᱷᱟᱸᱰᱟ ᱫᱟᱜ ᱡᱚᱨᱚ ᱦᱩᱭᱩᱜ ᱜᱮᱭᱟ ᱥᱮ ᱵᱟᱝ ᱟᱯᱮ ᱥᱮᱫ ᱫᱚ ᱢᱟᱱᱮ ᱡᱟᱦᱟᱸ ᱫᱚ᱾ ᱢᱟᱱᱮ ᱤᱭᱟᱹ ᱜᱟᱰᱟ ᱠᱚ ᱞᱟᱭ ᱫᱚ ᱟᱨ᱾ ᱟᱬᱟᱨ ᱡᱟᱦᱟᱸᱛᱮ ᱟᱲᱜᱚᱢᱮ ᱥᱤᱭᱩᱜ ᱥᱚᱢᱚᱭ ᱵᱟᱠᱚ ᱵᱟᱨᱭᱟ ᱰᱟᱝᱜᱨᱤ᱾ ᱡᱚᱜ ᱥᱮᱱ ᱞᱟᱹᱜᱤᱫ ᱛᱮ ᱟᱲᱟᱨ ᱢᱤᱫᱴᱮᱱ ᱵᱟᱝ ᱛᱟᱦᱮᱱᱟ᱾
ᱟᱲᱟᱨ ᱟᱲᱟᱨ ᱵᱟᱹᱧ ᱵᱩᱡᱦᱟᱹᱣ
ᱦᱟᱱᱮ ᱡᱟᱦᱟᱸ ᱡᱟᱦᱟᱸ ᱵᱚᱱ ᱪᱟᱥᱟ᱾ ᱥᱚᱢᱚᱭ ᱰᱟᱝᱜᱨᱤ ᱡᱚᱠᱷᱚᱱ ᱠᱚ ᱥᱤ ᱠᱚᱣᱟ ᱰᱟᱝᱜᱨᱤᱭᱟᱜ ᱦᱚ᱾ ᱦᱚᱴᱚᱜ ᱦᱚᱴᱚᱜ ᱛᱮ ᱵᱟᱝ ᱛᱟᱦᱮᱱᱟ ᱵᱟᱨᱭᱟ ᱵᱟᱨᱭᱟ ᱰᱟᱺᱝᱨᱤᱭᱟᱜ ᱦᱚᱴᱚᱜ ᱦᱚᱴᱚᱜ ᱛᱮ ᱢᱤᱫᱴᱟᱝ ᱠᱟᱴ ᱞᱮᱠᱟ ᱵᱟᱝ ᱛᱟᱦᱮᱸᱱᱟ
ᱳ ᱟᱪᱪᱷᱟ ᱟᱪᱪᱷᱟ ᱚᱱᱮ ᱢᱟᱫᱽ ᱨᱮᱱᱟᱜ
ᱢᱟᱫᱽ ᱨᱮᱱᱟᱜ ᱫᱚ ᱵᱟᱝ ᱢᱟᱱᱮ ᱟᱞᱮᱥᱮᱫ ᱫᱚ ᱚᱱᱟ ᱫᱚ ᱢᱟᱫᱽ ᱨᱮᱱᱟᱜ ᱫᱚ ᱵᱟᱝᱠᱚ ᱡᱩᱫᱟ
ᱦᱮᱸ ᱡᱟᱭᱦᱳᱠ ᱜᱮ ᱩᱱᱟᱹᱜ ᱦᱤᱫᱽᱨᱟᱹᱜᱼᱟ ᱟᱫᱚ ᱚᱱᱟ ᱫᱚ ᱪᱤᱠᱟᱹ ᱠᱚ
ᱟᱫᱚ ᱦᱳᱭ ᱚᱱᱟ ᱚᱱᱟ ᱡᱟᱦᱟᱸ ᱠᱩᱲᱤ ᱜᱤᱫᱽᱨᱟᱹ ᱡᱚᱠᱷᱚᱱ ᱠᱷᱟᱸᱰᱟ ᱫᱟᱜ ᱠᱚ ᱡᱚᱨᱚᱟᱭᱟ ᱩᱱ ᱥᱚᱢᱚᱭ ᱚᱱᱟ ᱚᱸᱰᱮ ᱵᱟᱨ ᱫᱷᱟᱨᱮ ᱵᱟᱨᱤᱭᱟᱜ ᱠᱚ ᱮᱢᱟ ᱟᱨ ᱚᱸᱰᱮ ᱡᱟᱸᱜᱟᱭ ᱫᱚᱦᱚᱭ ᱛᱟᱭᱟ ᱟᱨ ᱩᱱᱤ ᱨᱮᱱ ᱟᱭᱳᱵᱟᱵᱟ ᱚᱸᱰᱮᱠᱤᱱ ᱛᱤᱸᱜᱩᱱᱟ ᱩᱱᱤᱭᱟᱜ ᱩᱱᱤᱭᱟᱜ ᱛᱟᱭᱚᱢ ᱨᱮ ᱟᱨ ᱵᱚᱦᱚᱜ ᱨᱮᱫᱚ ᱛᱟᱲᱣᱟᱨᱤ ᱠᱚ ᱚᱱᱠᱟ ᱫᱚᱦᱚ ᱠᱟᱜᱼᱟ ᱠᱚ ᱥᱟᱵ ᱠᱟᱛᱮᱜ ᱟᱨ ᱚᱸᱰᱮ ᱢᱟ ᱢᱟᱹᱡᱷᱤ ᱵᱟᱵᱟ ᱥᱩᱱᱩᱢ ᱟᱨ ᱫᱟᱜ ᱮ ᱫᱩᱩᱞ ᱟᱠᱚᱣᱟ
ᱟᱛᱚ ᱚᱱᱟ ᱛᱚ ᱜ ᱠᱚ ᱵᱟᱝ ᱵᱟᱯᱮᱫ ᱡᱟᱦᱟᱸ ᱤᱭᱟᱹ ᱟᱨ ᱟᱯᱮ ᱥᱮᱫ ᱫᱚ ᱤᱭᱟᱹ ᱦᱩᱭᱩᱜ ᱛᱮ ᱤᱭᱟᱹ ᱡᱮ ᱚᱱᱟ ᱟᱜ ᱫᱟᱜ ᱵᱟᱯᱞᱟ ᱠᱚ ᱢᱮᱛᱟᱜ ᱫᱟᱜ ᱵᱟᱯᱞᱟ
ᱫᱟᱜ ᱵᱟᱯᱞᱟ ᱵᱟᱝ ᱜᱮ ᱚᱱᱟ ᱫᱚ ᱫᱤᱠᱩ ᱠᱚᱣᱟᱜ ᱦᱩᱭᱩᱜ ᱜᱮᱭᱟ
ᱚ ᱟᱞᱮ ᱥᱮᱫ ᱚᱱᱟ ᱦᱩᱭᱩᱜ ᱜᱮᱭᱟ ᱫᱚ ᱚᱱᱟ ᱛᱟᱨᱯᱚᱨᱮ ᱚᱱᱮ ᱡᱟᱦᱟ ᱚᱱᱰᱮ ᱤᱭᱟᱹ ᱠᱚ ᱡᱚᱠᱦᱚᱱ ᱵᱟᱹᱨᱤᱭᱟᱹᱛᱚᱜ ᱠᱚ ᱦᱤᱡᱩᱜᱼᱟ ᱟᱫᱚ ᱩᱱᱠᱩ ᱩᱞᱤᱭᱟᱹ ᱠᱚ ᱪᱟᱞᱟᱜᱼᱟ ᱟᱱᱟ ᱼᱟ ᱵᱚᱞᱮ ᱚᱠᱚᱭ ᱡᱟᱦᱟᱸ ᱟᱠᱚᱣᱟᱜ ᱤᱭᱟᱹᱨᱮ ᱵᱚᱞᱮ ᱠᱷᱮᱛ ᱨᱮ ᱥᱮ ᱡᱚᱢᱤᱱ ᱨᱮ ᱚᱸᱰᱮ ᱚᱸᱰᱮ᱾ ᱠᱷᱚ ᱤᱭᱟᱹ ᱵᱚᱞᱮ ᱠᱷᱟᱸᱰᱩᱜ ᱧᱚᱜ ᱠᱚ ᱫᱟᱜ ᱠᱚ ᱫᱩᱞᱟ ᱟᱫᱚ ᱪᱮᱫ ᱠᱚᱪᱚ ᱦᱩᱭᱩᱜ ᱵᱟᱧ ᱧᱮᱞ ᱠᱟᱫᱟ ᱥᱩᱨ ᱠᱷᱚᱨᱮ ᱫᱚ ᱫᱟᱵᱞᱟ ᱠᱚ
ᱦᱳᱭᱛᱚ ᱟᱞᱮᱥᱮᱫ ᱫᱚ ᱚᱱᱟ ᱫᱟᱜ ᱵᱟᱯᱞᱟ ᱢᱟᱫᱽᱫᱷᱚᱢ ᱛᱮᱜᱮ ᱵᱟᱝ ᱫᱚ ᱚᱱᱟ ᱠᱷᱟᱸᱰᱟ ᱫᱟᱜ ᱡᱚᱨᱚ ᱫᱚ ᱦᱩᱭᱩᱜ᱾
ᱚ ᱦᱚᱸ ᱥᱚᱢᱠᱟ ᱴᱟᱭᱢ ᱴ
ᱦᱮᱸ
ᱦᱮᱸ ᱛᱚ ᱪᱮᱫ ᱛᱮᱞᱟᱝ ᱪᱟᱞᱟᱣ ᱱᱟᱭᱭᱟ ᱦᱮᱸ ᱟᱫᱚ᱾
ᱟᱫᱚ ᱤᱭᱟᱹ ᱪᱟᱹᱰᱤ ᱠᱩᱴᱟᱹᱢ ᱵᱚᱞᱮ ᱚᱱᱠᱟ ᱡᱟᱦᱟᱱᱟᱜ ᱡᱤᱱᱤᱥ ᱦᱩᱭᱩᱜᱼᱟ ᱟᱯᱮ ᱥᱮ
ᱦᱮᱸ ᱦᱮᱸ ᱪᱟᱰᱤ ᱠᱩᱴᱟᱢ ᱢᱟᱭ ᱦᱟᱜ ᱞᱟᱥᱴᱮ ᱪᱟᱵᱟᱜ ᱥᱮᱫ
ᱦᱮᱸᱟᱞᱮ ᱥᱮᱫ ᱦᱚᱸ ᱦᱩᱭᱩᱜ ᱜᱮᱭᱟ
ᱦᱮᱸ
ᱚᱱᱟ ᱪᱮᱫ ᱞᱟᱹᱜᱤᱫ ᱦᱩᱭᱩᱜᱼᱟ ᱚᱱᱟᱢ ᱞᱟᱹᱭ ᱫᱟᱲᱮᱭᱟᱜᱼᱟ
ᱦᱩᱸ ᱵᱟᱭ ᱞᱟᱹᱭ ᱪᱟᱜᱟ
ᱟᱪᱪᱷᱟ ᱚᱱᱟ ᱫᱚ ᱱᱤᱭᱟᱹ ᱞᱟᱹᱜᱤᱫ ᱛᱮ ᱦᱩᱭᱩᱜᱼᱟ᱾ ᱱᱤᱛᱟᱹᱭ ᱟᱱᱤ ᱠᱩᱲᱤ ᱜᱤᱫᱽᱨᱟᱹᱣᱟᱜ ᱚᱲᱟᱜ ᱦᱚᱲ ᱚᱲᱟᱜ ᱦᱚ ᱢᱟᱱᱮ ᱚᱲᱟᱜ ᱨᱮᱱ ᱡᱟᱦᱟᱸᱭ ᱵᱚᱸᱜᱟ ᱠᱚ ᱛᱟᱦᱮᱱᱟ, ᱩᱱ ᱩᱱᱤ ᱡᱟᱶᱟᱭ ᱠᱚᱲᱟ ᱠᱚ ᱩᱨᱩᱢᱮᱢᱟ, ᱤᱱᱟ ᱠᱷᱟᱹᱤᱨ ᱛᱮ ᱦᱩᱭᱩᱜ
ᱚᱸ ᱛᱟᱦᱚᱞᱮ ᱚᱠᱟᱧ ᱜᱮᱛᱚᱧ ᱟᱸᱡᱚᱢ ᱠᱟᱫᱟᱭ ᱤᱭᱟᱹ